ᱜᱚᱝᱠᱮ,
ᱦᱮᱸ, ᱟᱸᱡᱚᱢ ᱧᱟᱢᱚᱜ ᱠᱟᱱᱟ?
ᱦᱳᱭ ᱟᱸᱡᱚᱢ ᱧᱟᱢᱚᱜ ᱠᱟᱱᱟ᱾ ᱤᱧᱟᱹᱜ ᱨᱚᱲ ᱠᱚ ᱟᱸᱡᱚᱢ ᱧᱟᱢᱚᱜ ᱠᱟᱱᱟ ᱥᱮ?
ᱩᱸ ᱛᱟᱦᱚᱞᱮ ᱪᱤᱜ ᱞᱮᱠᱟ ᱢᱮᱱᱟᱢᱟ?
ᱦᱮᱸ ᱵᱷᱟᱜᱤ ᱜᱮ ᱢᱤᱱᱟᱹᱧᱟ ᱱᱤᱛᱚᱜ ᱫᱷᱟᱵᱤᱜ ᱫᱚ᱾ ᱮᱸᱜ ᱟᱢᱜᱮ ᱞᱟᱹᱭ ᱢᱮ ᱚᱠᱟ ᱞᱮᱠᱟ ᱢᱮᱱᱟᱢᱟ?
ᱦᱳᱭ ᱤᱧᱦᱚᱸ ᱱᱤᱛᱚᱜ ᱫᱚ ᱵᱮᱥ ᱜᱮ ᱢᱤᱱᱟᱹᱧᱟ, ᱟᱨ ᱩᱸᱜ ᱚᱲᱟᱜ ᱠᱩᱨᱮ
ᱦᱮᱸ ᱚᱲᱟᱜ ᱨᱮᱦᱚᱸ ᱜᱟᱨᱡᱮᱱ ᱠᱚᱦᱚᱸ ᱱᱤᱛᱚᱜ ᱫᱷᱟᱹᱵᱤᱜ ᱫᱚ ᱱᱟᱯᱟᱭ ᱜᱮ ᱢᱮᱱᱟᱜ ᱠᱚᱣᱟ᱾ ᱯᱷᱳᱱ ᱞᱮᱫ ᱟᱹᱰᱤ ᱱᱟᱯᱟᱭ ᱜᱮ ᱢᱮᱱᱟᱜ ᱠᱚᱣᱟ᱾
ᱟᱪᱪᱷᱟ, ᱛᱟᱦᱞᱮ ᱩᱸ ᱱᱟᱦᱟᱜ ᱧᱮᱞᱚᱜ ᱠᱟᱱᱟ ᱡᱮ ᱩᱸ ᱥᱟᱢᱱᱮ ᱨᱮ ᱦᱩᱞ ᱢᱟᱦᱟ ᱧᱮᱞᱚᱜ ᱠᱟᱱᱟ ᱛᱟᱦᱞᱮ ᱟᱯᱮ ᱟᱹᱛᱩ ᱫᱤᱥᱚᱢ ᱠᱚᱨᱮ ᱦᱩᱞ ᱢᱟᱦᱟ ᱫᱚ ᱚᱠᱟ ᱞᱮᱠᱟ ᱠᱚ ᱢᱟᱱᱟᱣ ᱜᱮᱭᱟ?
ᱦᱮᱸ ᱦᱩᱞ ᱢᱟᱦᱟ ᱫᱚ ᱢᱟᱱᱟᱣ ᱦᱩᱭᱩᱜ ᱜᱮᱭᱟ ᱟᱹᱛᱩ ᱫᱤᱥᱚᱢ ᱨᱮᱦᱚᱸ, ᱫᱚ ᱩᱱᱟᱜ ᱢᱟᱨᱟᱝ ᱧᱚᱜ ᱥᱮ ᱡᱚᱢᱚᱠ ᱧᱚᱜ ᱫᱚ ᱵᱟᱝ ᱠᱚ ᱢᱟᱱᱟᱣ ᱜᱮᱭᱟ᱾ ᱦᱮᱸ ᱠᱤᱪᱷᱩ ᱠᱤᱪᱷᱩ ᱡᱟᱭᱜᱟ ᱨᱮ ᱢᱟᱨᱟᱝ ᱧᱚᱜ ᱞᱚᱠᱚ ᱢᱟᱱᱟᱣ ᱜᱮᱭᱟ᱾ ᱟᱞᱮᱭᱟᱜ ᱟᱹᱛᱩ ᱨᱮᱫᱚ ᱡᱚᱛᱚ ᱚᱞᱯᱚ ᱚᱞᱯᱚ ᱢᱟᱱᱮ ᱟᱛᱩ ᱨᱮ ᱦᱚᱨ ᱠᱚᱢ ᱜᱮᱭᱟ ᱠᱚ ᱠᱤᱪᱷᱩ ᱜᱟᱱ ᱢᱮᱱᱟᱜ ᱠᱚᱣᱟ᱾ ᱛᱚ ᱚᱱᱟ ᱠᱷᱟᱹᱛᱤᱨ ᱢᱤᱫᱴᱟᱝ ᱦᱩᱫᱤᱱ ᱧᱚᱼᱟ ᱢᱤᱜᱴᱟᱝ ᱵᱟᱦᱟ ᱛᱷᱩᱱᱟᱹᱛ ᱥᱟᱸ ᱵᱟᱦᱟ ᱛᱷᱱᱟᱹ ᱯᱚᱛᱮ ᱜᱮ ᱢᱤᱜ ᱴᱟᱝ ᱯᱳᱜᱨᱟᱢ ᱫᱚ ᱯᱟᱞᱚᱱᱚᱜ ᱜᱮᱭᱟ᱾
ᱟᱪᱪᱷᱟ ᱚᱝᱠᱟ ᱠᱟ
ᱟᱯᱮ ᱥᱮᱫ ᱛᱟᱦᱚᱞᱮ ᱚᱠᱟ ᱞᱮᱠᱟ ᱯᱳᱜᱨᱟᱢ ᱦᱩᱭᱩᱜ ᱜᱮᱭᱟ?
ᱦᱚ ᱟᱞᱮ ᱥᱮᱡ ᱫᱚ ᱦᱩᱞ ᱢᱟᱦᱟ ᱫᱚ ᱚᱝᱠᱟ ᱟᱢ ᱡᱟᱦᱟᱸ ᱞᱮᱠᱟᱢ ᱞᱟᱹᱭ ᱠᱮᱫᱟ ᱡᱮ ᱩᱱᱟᱹᱜ ᱡᱟᱹᱥᱛᱤ ᱡᱟᱠ ᱡᱚᱢᱚᱠ ᱠᱟᱛᱮᱜ ᱚᱝᱠᱟ ᱟᱛᱮᱜ ᱫᱚ ᱵᱟᱝ ᱢᱟᱱᱟᱣ ᱦᱩᱭᱩᱜ ᱜᱮᱭᱟ᱾ ᱪᱮ ᱟᱥᱮ ᱟᱞᱮ ᱫᱚ ᱦᱩᱰᱤᱧ ᱜᱮᱭᱟᱞᱮ ᱟᱹᱛᱩ ᱛᱮᱦᱚᱸ ᱚᱱᱟ ᱟᱹᱛᱩ ᱨᱮᱫᱚ ᱩᱱᱟᱹᱜ ᱡᱟᱹᱥᱛᱤ ᱦᱚᱲ ᱵᱟᱹᱱᱩᱜ ᱞᱮᱭᱟ᱾ ᱡᱟᱦᱟᱸ ᱠᱷᱟᱹᱛᱤᱨ ᱛᱮ ᱟᱞᱮ ᱟᱛᱳ ᱨᱮᱫᱚ ᱩᱱᱟᱹᱜ ᱢᱟᱱᱮ ᱡᱟᱹᱥᱛᱤ ᱡᱟᱠ ᱡᱚᱢᱚᱠ ᱟᱛᱮᱫ ᱫᱚ ᱵᱟᱝ ᱞᱮ ᱢᱟᱱᱟ ᱮᱠᱷᱮᱱ ᱩᱸ ᱥᱮᱛᱟᱜ ᱨᱮ ᱥᱟᱱᱟᱢ ᱠᱚ ᱛᱩᱯᱩ ᱯᱷᱟᱨᱪᱟ ᱠᱟᱛᱮᱫ᱾ ᱛᱟᱨᱯᱚᱨ ᱡᱟᱦᱟᱸ ᱴᱷᱮᱱ ᱥᱤᱫᱷᱩ ᱠᱟᱱᱩ ᱟᱜ ᱚᱸᱰᱮ ᱡᱟᱦᱮᱨ ᱞᱮ ᱵᱮᱱᱟᱣ ᱠᱟᱫᱟ ᱥᱮ ᱡᱟᱦᱟ ᱫᱚ ᱨᱟᱠᱟᱵ ᱠᱟᱫᱟ᱾ ᱚᱸᱰᱮ ᱥᱮᱱ ᱠᱟᱛᱮᱫ ᱩᱱᱠᱤᱱᱟᱜ ᱩᱸ ᱵᱚᱸᱜᱟ ᱵᱩᱨᱩ ᱠᱟᱹᱢᱤᱞᱮ ᱥᱟᱵ ᱢᱩ-ᱢᱩᱪᱟᱹᱫ ᱠᱮᱫ ᱜᱮ, ᱚᱱᱟ ᱠᱷᱟᱱ ᱜᱮ ᱟᱫᱚ ᱤᱱᱟᱹ ᱦᱤᱞᱳᱜ ᱞᱮᱠᱟ ᱫᱚᱞᱮ ᱪᱟᱵᱟ ᱠᱮᱫᱟ ᱟᱞᱮ ᱩᱱᱟᱹ ᱦᱤᱞᱳᱜ ᱫᱚ ᱟᱞᱮ ᱫᱚ ᱛᱮᱢᱚᱱ ᱠᱳᱱᱳ ᱯᱳᱜᱨᱟᱢ ᱫᱚ ᱵᱟᱝᱞᱮ ᱫᱚᱦᱚ ᱟᱠᱟᱫ ᱜᱮᱭᱟ ᱟᱫᱚ ᱟᱯᱮ ᱟᱹᱛᱩ ᱥᱩᱣᱮᱫ ᱠᱚᱨᱮ ᱥᱮ ᱟᱯᱮ ᱚᱱᱟ ᱥᱩᱨ ᱥᱩᱯᱩᱨ ᱴᱚᱴᱷᱟ ᱠᱚᱨᱮ ᱡᱩᱫᱤ ᱡᱟᱦᱟᱱ ᱯᱳᱜᱨᱟᱢ ᱠᱚ ᱫᱚᱦᱚ ᱟᱠᱟᱫᱟ ᱛᱟᱦᱚᱞᱮ ᱠᱟᱹᱴᱤᱡ ᱠᱷᱚᱵᱚᱨᱮᱢ ᱮᱢ ᱠᱤᱧᱟ᱾
ᱦᱮ ᱟᱞᱮ ᱟᱛᱩ ᱥᱩᱨ ᱯᱳᱜᱨᱟᱢ ᱫᱚ ᱞᱟᱹᱭ ᱜᱟᱱᱚᱜᱼᱟ ᱱᱚᱸᱰᱮ ᱢᱤᱜᱴᱟᱝ ᱠᱳᱞᱠᱟᱛᱟ ᱵᱟᱡᱟᱨ ᱢᱮᱱᱟᱜᱼᱟ᱾ ᱚᱸᱰᱮ ᱜᱮ ᱢᱤᱜᱴᱟᱝ ᱢᱟᱨᱟᱝ ᱧᱚᱜ ᱛᱮ ᱢᱤᱜᱴᱟᱝ ᱯᱳᱜᱨᱟᱢ᱾ ᱚᱸᱰᱮ ᱦᱚᱸᱠᱚ ᱞᱟᱹᱭ ᱵᱟᱲᱟᱭᱮᱜ ᱛᱟᱦᱮᱸᱜ ᱡᱟᱦᱟᱸᱭ ᱠᱚᱠᱚ ᱪᱟᱞᱟᱜ ᱠᱟᱱ ᱥᱮ ᱵᱟᱝ᱾ ᱛᱚ ᱟᱞᱮ ᱥᱮᱜ ᱠᱷᱚᱱ ᱫᱚᱦᱚ
ᱥᱩᱫᱩ ᱟᱛᱳ ᱨᱮ ᱦᱩᱭᱩᱜ ᱠᱟᱱᱟ ᱟᱨ ᱢᱤᱫ ᱵᱟᱨ ᱦᱚ ᱠᱚ ᱪᱟᱜᱼᱟ ᱡᱟᱦᱟᱸᱭ ᱥᱤᱱᱤᱭᱟᱨ ᱧᱚᱜ ᱜᱮᱭᱟ ᱠᱚ᱾ ᱟᱜ ᱩᱱᱠᱩ ᱫᱚᱠᱚ ᱪᱟᱜᱼᱟ᱾ ᱚᱸᱰᱮ ᱦᱟᱜ ᱠᱟ ᱞᱟᱹᱭ ᱫᱟᱠᱚ ᱟᱹᱰᱤ ᱢᱟᱨᱟᱝ ᱧᱚᱜ ᱯᱳᱜᱨᱟᱢ ᱦᱩᱭᱩᱜᱼᱟ ᱨᱮᱞᱤᱭᱟᱠᱚ᱾ ᱱᱚᱣᱟ ᱫᱚ ᱯᱨᱚᱛᱤ ᱵᱚᱪᱷᱚᱨ ᱜᱮ ᱦᱩᱭ ᱠᱟᱱᱟ, ᱤᱱ ᱵᱟᱨᱯᱮ ᱵᱚᱪᱷᱚᱨ ᱫᱷᱟᱣ ᱜᱤᱧ ᱪᱟᱞᱟᱣ ᱟᱠᱟᱱᱟ᱾ ᱱᱚᱣᱟ ᱫᱷᱟᱣ ᱫᱚ ᱤᱧᱟᱹᱜ ᱠᱤᱪᱷᱩ ᱱᱤᱡᱮᱨᱟᱜ ᱜᱮ ᱯᱟᱨᱥᱚᱱᱟᱞ ᱠᱟᱹᱢᱤ ᱢᱮᱱᱟᱜ ᱠᱷᱟᱹᱛᱤᱨ ᱚᱱᱟ ᱨᱮᱞᱤ ᱨᱮᱦᱚᱸ ᱤᱧᱦᱚᱸ ᱵᱟᱹᱧ ᱥᱮᱴᱮᱨ ᱫᱟᱲᱮᱭᱟᱜ ᱵᱟᱝᱠᱷᱟᱱ ᱱᱚᱣᱟ ᱫᱷᱟᱣ ᱦᱚᱸᱧ ᱪᱟᱞᱟᱣ ᱠᱚᱜᱼᱟ ᱠᱳᱞᱠᱟᱛᱟ ᱨᱮ᱾ ᱚᱸᱰᱮ ᱟᱰᱤ ᱵᱷᱟᱜᱮ ᱧᱚᱜ ᱦᱩᱞ ᱢᱟᱦᱟ ᱯᱟᱞᱚᱱ ᱦᱩᱭᱩᱜ ᱜᱮᱭᱟ᱾
ᱟᱪᱪᱷᱟ ᱟᱰᱤ ᱦᱩᱸ, ᱱᱟᱯᱟᱭ ᱠᱟᱛᱷᱟ ᱜᱮᱢ ᱞᱟᱹᱭ ᱠᱮᱫᱟ᱾ ᱡᱮ ᱚᱱᱟ ᱥᱟᱦᱟᱨ ᱥᱮ ᱱᱟᱜᱟᱨ ᱨᱮᱫᱚ ᱟᱹᱰᱤ ᱡᱟᱠ ᱡᱚᱢᱚᱠ ᱥᱮ ᱚᱝ ᱦᱚᱨ ᱦᱚᱨᱛᱮ ᱛᱟᱲᱟᱢ ᱠᱟᱛᱮ ᱨᱮᱞᱤ ᱵᱷᱟᱵ ᱛᱮ ᱚᱱᱟ ᱚᱱᱟ ᱴᱚᱴᱷᱟ ᱨᱮᱫᱚ ᱠᱚ, ᱢᱟᱱᱮ ᱦᱩᱞ ᱢᱟᱦᱟ ᱫᱚᱠᱚ ᱥᱟᱹᱠᱷᱤ ᱥᱚᱵᱷᱟᱭᱟ ᱵᱟᱝ? ᱱᱚᱝᱠᱟ ᱜᱮ ᱥᱮ, ᱦᱳᱭ ᱱᱚᱣᱟ ᱫᱚ ᱮᱠᱟᱞ ᱞᱟᱹᱠᱛᱤ ᱠᱟᱱ ᱜᱮᱭᱟ᱾ ᱟᱨ ᱵᱟᱝ ᱟᱵᱚᱣᱟᱜ ᱩᱸ ᱦᱩᱞ ᱢᱟᱦᱟ ᱫᱚ ᱟᱰᱤ ᱢᱤᱫ ᱜᱚᱨᱚᱵᱟᱱ ᱫᱤᱱ ᱠᱟᱱᱟ ᱥᱮ ᱤᱱᱟᱹ ᱦᱤᱞᱳᱜ ᱫᱚ ᱟᱹᱰᱤ ᱟᱵᱚ ᱫᱚ ᱜᱩᱱ ᱢᱟᱱᱟᱣᱟᱱ ᱫᱤᱱ ᱠᱟᱱ ᱛᱟᱵᱚᱱᱟ ᱚᱱᱠᱟᱱ ᱫᱤᱱ ᱨᱮ ᱡᱩᱫᱤ ᱟᱵᱚ, ᱟᱵᱚᱣᱟᱜ ᱢᱟᱱᱮ ᱵᱟᱵᱚᱱ ᱢᱟᱱᱟᱣ ᱵᱟᱛᱟᱣᱟ ᱛᱚᱵᱮ ᱠᱷᱟᱱ ᱫᱚ ᱟᱵᱚ ᱪᱮᱛᱟᱱ ᱨᱮ ᱟᱹᱰᱤ ᱩᱸ ᱵᱟᱹᱲᱤᱡ ᱢᱤᱫᱴᱟᱝ ᱚᱨᱥᱚᱝ ᱜᱮ ᱧᱮᱞᱚᱜ ᱠᱟᱱᱟ ᱡᱮ, ᱟᱵᱚ ᱡᱩᱫᱤ ᱟᱵᱚᱣᱟᱜ ᱱᱚᱣᱟ ᱦᱩᱞ ᱢᱟᱦᱟ ᱡᱩᱫᱤ ᱵᱟᱵᱚᱱ ᱢᱟᱱᱟᱣᱟ ᱤᱧ ᱫᱩᱧ ᱢᱮᱱᱟ ᱡᱮ ᱡᱮ ᱟᱵᱚ ᱫᱤᱥᱚᱢ ᱡᱟᱠᱟᱛ ᱨᱤᱱ ᱡᱟᱦᱟᱸ ᱛᱤᱱᱟᱹᱜ ᱥᱟᱱᱛᱟᱲ ᱠᱚ ᱢᱮᱱᱟᱜ ᱠᱚᱣᱟ, ᱩᱱᱠᱩ ᱡᱷᱚᱛᱚ ᱜᱮ ᱱᱚᱣᱟ ᱦᱩᱞ ᱢᱟᱦᱟ ᱞᱮᱠᱟᱱ ᱫᱤᱱ ᱨᱮᱫᱚ ᱥᱚᱦᱚᱨ ᱥᱮᱴᱮᱨ ᱞᱟᱹᱠᱛᱤ ᱠᱟᱱ ᱛᱟᱵᱚᱱᱟ ᱟᱨ ᱱᱚᱣᱟ ᱦᱩᱞ ᱢᱟᱦᱟ ᱨᱮ ᱥᱚᱦᱚᱨ ᱥᱮᱴᱮᱨ ᱠᱟᱛᱮᱫ ᱥᱟᱱᱟᱢ ᱠᱚᱜᱮ ᱱᱚᱣᱟ ᱵᱚᱱ ᱥᱟᱹᱠᱷᱤ ᱥᱚᱵᱷᱟᱭᱟ, ᱪᱮᱫᱟᱜ ᱥᱮ ᱟᱵᱚᱣᱟᱜ ᱡᱟᱦᱟᱸ, ᱩᱸ ᱮᱴᱟᱜ ᱮᱴᱟᱜ ᱢᱟᱱᱮ ᱵᱤᱫᱮᱥᱤ ᱡᱟᱦᱟᱸᱭ ᱠᱚ ᱦᱮᱡ ᱞᱮᱱᱟ ᱩᱱᱠᱩ ᱴᱷᱮᱱ ᱠᱷᱚᱱ ᱟᱵᱚ ᱨᱮᱱ, ᱢᱟᱹᱱᱢᱤ ᱠᱚ ᱡᱟᱦᱟᱸ ᱞᱮᱠᱟ ᱠᱷᱚᱱ ᱱᱟᱦᱟᱪᱟᱨ ᱦᱚᱪᱚ ᱞᱮᱱᱟ ᱥᱮ, ᱛᱤᱨᱞᱟᱹ ᱦᱚᱯᱚᱱ ᱠᱚ ᱡᱟᱦᱟᱸ ᱞᱮᱠᱟ ᱟᱵᱚ ᱨᱮᱱ ᱠᱚ ᱱᱟᱦᱟᱪᱟᱨ ᱦᱚᱪᱚ ᱞᱮᱱᱟ ᱟᱨ ᱵᱟᱝ ᱟᱵᱚ ᱪᱮᱛᱟᱱ ᱨᱮ ᱡᱟᱦᱟᱸ ᱞᱮᱠᱟ ᱨᱚᱰᱚᱡ ᱠᱚᱪᱚᱞᱚᱱ ᱪᱟᱞᱟᱣ ᱞᱮᱱᱟ, ᱩᱱ ᱚᱠᱛᱚ ᱩᱱᱠᱩ ᱵᱤᱨᱩᱫ ᱨᱮ ᱞᱟᱹᱲᱦᱟᱹᱭ ᱞᱟᱹᱜᱤᱫ ᱛᱮᱜᱮ ᱱᱩᱠᱤᱱ ᱵᱟᱨᱭᱟ ᱵᱤᱨᱵᱟᱱᱴᱟ ᱥᱮ ᱟᱨᱚ ᱩᱱᱠᱤᱱᱟᱜ ᱟᱹᱭᱩᱨ ᱛᱮ, ᱟᱨᱚ ᱟᱫᱚᱢ ᱵᱤᱨ ᱵᱟᱱᱴᱟ ᱠᱚ ᱢᱟᱱᱮ ᱩᱱᱠᱩ ᱥᱟᱶ ᱞᱟᱹᱲᱦᱟᱹᱭ ᱞᱟᱹᱜᱤᱫ ᱠᱚ ᱨᱤᱠᱟᱹ ᱞᱮᱫᱟ ᱥᱮ ᱞᱟᱹᱲᱦᱟᱹᱭ ᱞᱮᱫᱟ ᱠᱚ, ᱱᱚᱣᱟ ᱞᱟᱹᱲᱦᱟᱹᱭ ᱛᱟᱞᱟ ᱛᱮᱜᱮ ᱟᱵᱚ ᱫᱚ ᱢᱟᱱᱮ ᱟᱫᱚᱢ ᱡᱤᱛᱠᱟᱹᱨ ᱫᱚᱵᱚᱱ ᱧᱟᱢ ᱟᱠᱟᱫ ᱜᱮ ᱮᱱᱠᱷᱟᱱ ᱚᱱᱟ ᱞᱟᱹᱲᱦᱟᱹᱭ ᱨᱮ ᱩᱱᱠᱤᱱᱟᱜ, ᱡᱤᱣᱤ ᱦᱚᱸ ᱪᱟᱞᱟᱣ ᱞᱮᱱ ᱛᱟᱹᱠᱤᱱᱟ ᱚᱱᱟ ᱦᱚᱸ ᱟᱹᱰᱤ ᱫᱩᱠ ᱨᱮᱱᱟᱜ ᱠᱟᱛᱷᱟ ᱠᱟᱱ ᱜᱮᱭᱟ᱾ ᱮᱱᱠᱷᱟᱱ ᱱᱚᱣᱟ ᱞᱟᱹᱲᱦᱟᱹᱭ ᱫᱚ ᱟᱵᱚ ᱢᱟᱱᱮ ᱥᱟᱱᱛᱟᱲ ᱥᱟᱶᱛᱟ ᱥᱮ ᱥᱟᱱᱛᱟᱲ ᱞᱟᱹᱜᱤᱫ ᱫᱚ ᱟᱹᱰᱤ ᱢᱤᱫ ᱦᱚᱲᱢᱚ ᱨᱩᱢᱩᱭᱟᱱᱟᱜ ᱜᱮ ᱛᱟᱦᱮᱸ ᱠᱟᱱᱟ᱾ ᱟᱫᱚ ᱟᱢᱟᱜ ᱩᱭᱦᱟᱹᱨ ᱛᱮ ᱪᱮᱫ ᱞᱮᱠᱟᱢ ᱞᱟᱹᱭᱟ?
ᱮᱠᱫᱚᱢ, ᱫᱚᱢ ᱥᱟᱹᱨᱤ ᱠᱟᱛᱷᱟ᱾ ᱱᱚᱣᱟ ᱫᱚ ᱮᱠᱫᱚᱢ ᱞᱟᱹᱠᱛᱤ ᱠᱟᱱ ᱛᱟᱵᱚᱱᱟ ᱩᱱᱠᱤᱱᱟᱜ, ᱱᱚᱣᱟ ᱡᱟᱦᱟᱸ ᱦᱟᱸᱜ, ᱢᱤᱫᱴᱟᱝ ᱡᱤᱣᱤ ᱠᱚ ᱮᱢ ᱠᱟᱜ ᱵᱚᱱ ᱞᱮᱠᱟ᱾ ᱡᱮ ᱱᱤᱛᱚᱜ ᱱᱟᱠᱷᱟᱱ ᱱᱚᱣᱟ ᱠᱷᱟᱹᱛᱤᱨ ᱱᱤᱛᱚᱜ ᱱᱟᱯᱟᱭ ᱛᱮ ᱢᱮᱱᱟᱜ ᱵᱚᱱᱟ᱾ ᱟᱹᱤᱱ ᱩᱱ ᱚᱠᱛᱚ ᱠᱤᱱ ᱞᱟᱹᱲᱦᱟᱹᱭ ᱞᱮᱫ ᱠᱷᱟᱹᱛᱤᱨ ᱱᱤᱛᱚᱜ ᱟᱵᱚ ᱱᱟᱣᱟ ᱛᱮ ᱡᱤᱭᱚᱱ ᱵᱚᱱ ᱠᱷᱟᱸᱰᱟᱣᱫᱟ, ᱱᱚᱣᱟᱴᱟᱜ ᱢᱟᱹᱱ ᱠᱚᱭ ᱩᱝᱠᱤᱱ ᱮᱢ ᱞᱟᱹᱠᱛᱤ ᱠᱟᱱ ᱢᱮᱱᱠᱷᱟᱱ ᱱᱮ ᱱᱟᱦᱟᱜ ᱫᱚ ᱧᱮᱞᱚᱜ ᱠᱟᱱᱟ ᱠᱤᱪᱷᱩ ᱟᱛᱳ ᱴᱩᱞᱟ ᱨᱮᱫᱚ, ᱦᱩᱞ ᱢᱟᱦᱟ ᱧᱩᱛᱩᱢ ᱛᱮ ᱟᱵᱟᱨ, ᱯᱨᱳᱜᱨᱟᱢ ᱠᱚ ᱪᱟᱞᱟᱣᱫᱟ᱾ ᱱᱚᱣᱟ ᱫᱚ ᱢᱮᱱᱠᱷᱟᱱ ᱮᱠᱫᱚᱢ ᱮᱴᱟᱜ ᱜᱮ ᱵᱟᱹᱲᱤᱡ ᱡᱤᱱᱤᱥ ᱠᱟᱱᱟ, ᱠᱟᱨᱚᱱ ᱦᱩᱞ ᱢᱟᱦᱟ ᱫᱚ ᱢᱤᱫᱴᱟᱝ, ᱢᱤᱫᱴᱟᱝ ᱫᱩᱠ ᱥᱚᱫᱚᱨ ᱨᱮᱱᱟᱜ ᱡᱟᱭᱜᱟ ᱠᱟᱱᱟ᱾ ᱡᱟᱦᱟᱸ ᱠᱚᱭ ᱟᱵᱚᱭ ᱡᱟᱦᱟᱸᱭ ᱟᱵᱚ ᱞᱟᱹᱜᱤᱫ ᱡᱤᱣᱤ ᱟᱞᱟᱭ ᱞᱮᱫᱟᱭ᱾ ᱩᱱᱤ ᱴᱷᱮᱱ ᱱᱟᱥᱮᱱᱟᱜ, ᱡᱟᱛᱮ ᱟᱭᱟᱜ ᱡᱟᱦᱟᱸᱟᱭ ᱟᱞᱟᱭ ᱠᱟᱫᱟᱭ ᱩᱱᱤᱭᱟᱜ ᱱᱚᱣᱟ ᱡᱟᱛᱮ ᱢᱚᱱᱮ ᱵᱟᱝ ᱦᱩᱭᱩᱜ ᱢᱟ ᱡᱮ, ᱤᱧ ᱟᱞᱟᱭ ᱠᱟᱛᱮᱜ ᱮᱸ ᱱᱚᱜ-ᱚᱭ ᱟᱠᱚ ᱜᱤᱫᱽᱨᱟᱹ ᱠᱚᱫᱚ ᱨᱟᱹᱥᱠᱟᱹ ᱠᱚ , ᱯᱷᱟᱱᱥᱟᱱ ᱠᱚ ᱮᱱᱮᱡᱫᱟ ᱥᱮ ᱡᱟᱦᱟᱸᱱ ᱞᱮᱠᱟᱱᱟᱜ ᱯᱨᱳᱜᱨᱟᱢ ᱠᱚ ᱠᱚᱨᱟᱣᱫᱟ᱾ ᱚᱸᱰᱮ ᱢᱤᱫᱴᱟᱝ ᱢᱟᱹᱱ ᱥᱟᱨᱦᱟᱣ ᱪᱟᱞ ᱞᱮᱠᱟᱱ ᱡᱟᱭᱜᱟ ᱠᱟᱱᱟ ᱫᱚ ᱱᱟᱦᱟᱜ ᱢᱟᱹᱭ ᱵᱟᱹᱵᱩ ᱛᱟᱠᱚ ᱦᱚᱸ ᱥᱮ ᱡᱟᱦᱟᱸᱭ ᱠᱚ ᱵᱟᱠᱚ ᱵᱟᱰᱟᱭᱟ ᱩᱱᱠᱩ ᱴᱷᱮᱱ ᱦᱚᱸ ᱱᱚᱣᱟ ᱫᱚ ᱵᱟᱲᱟᱭ ᱦᱚᱪᱚ ᱞᱟᱹᱠᱛᱤ ᱠᱟᱱᱟ ᱡᱮ, ᱦᱩᱞ ᱢᱟᱦᱟ ᱫᱚ ᱠᱳᱱᱳ ᱯᱚᱨᱳᱥᱠᱟᱱ ᱡᱤᱱᱤᱥ ᱫᱚ ᱵᱟᱝ ᱠᱟᱱᱟ ᱱᱚᱣᱟ ᱫᱚ ᱢᱤᱫᱴᱟᱝᱼᱼ ᱫᱩᱠ ᱡᱟᱛᱮ ᱥᱟᱱᱟᱢ ᱦᱚᱲ ᱛᱮᱜᱮᱱ ᱢᱤᱫᱴᱟᱝ ᱟᱜᱚᱪ ᱧᱟᱢ ᱢᱟᱵᱚᱱ ᱱᱚᱝᱠᱟᱱ ᱢᱤᱫᱴᱟᱝ ᱡᱤᱱᱤᱥᱼᱼ
ᱦᱳᱭ ᱱᱚᱣᱟ ᱫᱚ ᱟᱹᱰᱤ ᱥᱟᱹᱨᱤ ᱠᱟᱛᱷᱟ ᱜᱮᱢ ᱞᱟᱹᱭ ᱠᱮᱫᱟ ᱡᱮ ᱦᱩᱞ ᱢᱟᱦᱟ ᱫᱚ ᱚᱱᱠᱟᱱ ᱨᱟᱹᱥᱠᱟᱹ ᱨᱚᱢᱚᱡᱽᱼᱼ ᱥᱮ ᱯᱟᱛᱟ ᱚᱱᱠᱟᱱ ᱫᱤᱱ ᱫᱚ ᱵᱟᱝ ᱠᱟᱱᱟ ᱱᱚᱣᱟ ᱫᱚ ᱢᱤᱫᱴᱟᱝᱼᱼ ᱟᱵᱚ ᱞᱟᱹᱜᱤᱫ ᱫᱚ ᱫᱩᱠ ᱫᱤᱱ ᱜᱮ ᱛᱟᱦᱮᱸ ᱠᱟᱱᱟ ᱩᱱ ᱚᱠᱛᱚ ᱡᱟᱦᱟᱸ ᱜᱷᱚᱴᱟᱣ ᱞᱮᱱᱟ ᱱᱚᱣᱟ ᱫᱚ ᱟᱵᱚ ᱪᱮᱛᱟᱱ ᱨᱮ ᱫᱚ ᱟᱹᱰᱤᱼᱼ ᱢᱟᱨᱟᱝᱼᱼ ᱯᱨᱚᱵᱷᱟᱵᱽ ᱜᱮ ᱧᱩᱨᱩᱜᱼᱟ ᱡᱮ ᱟᱵᱚ ᱨᱮᱱ ᱦᱟᱡᱟᱨ ᱦᱟᱡᱟᱨ ᱥᱟᱱᱛᱟᱲ ᱠᱚ ᱩᱱ ᱚᱠᱛᱚ ᱟᱵᱚᱣᱟᱜᱼᱼ ᱚᱱᱟ ᱵᱷᱚᱜᱽᱱᱟᱰᱤ ᱞᱮᱠᱟᱱ ᱴᱚᱴᱷᱟ ᱨᱮ ᱠᱚ ᱜᱚᱡ ᱦᱚᱪᱚ ᱞᱮᱱᱟ᱾ ᱟᱨ ᱵᱟᱝ ᱚᱸᱰᱮ ᱠᱷᱚᱱ ᱦᱩᱞ ᱠᱚ ᱮᱛᱚᱦᱚᱵ ᱞᱮᱫ ᱨᱮ ᱟᱵᱚ ᱨᱮᱱ ᱟᱭᱢᱟ ᱥᱟᱱᱛᱟᱲ ᱠᱚᱼᱼ ᱠᱚ ᱠᱚ ᱜᱚᱡ ᱦᱚᱪᱚ ᱞᱮᱱᱟ ᱱᱚᱝᱠᱟᱱ ᱫᱤᱱ ᱨᱮ ᱟᱵᱚ ᱡᱩᱫᱤ ᱱᱟᱦᱟᱜ ᱫᱤᱱ ᱨᱮ ᱛᱤᱸᱜᱩ ᱠᱟᱛᱮ ᱟᱵᱚ ᱥᱤᱠᱷᱱᱟᱹᱛᱼᱼ ᱦᱚᱲ ᱦᱩᱭ ᱠᱟᱛᱮᱜ ᱡᱩᱫᱤ ᱟᱵᱚ ᱚᱱᱟ ᱦᱩᱞ ᱢᱟᱦᱟ ᱦᱤᱞᱳᱜ ᱞᱮᱠᱟᱱ ᱫᱤᱱ ᱨᱮ ᱡᱚᱫᱤ ᱟᱵᱚᱼᱼ ᱩᱸ ᱟᱵᱚ ᱡᱚᱫᱤ ᱚᱱᱟ ᱦᱩᱞ ᱢᱟᱦᱟ ᱞᱮᱠᱟᱱ ᱫᱤᱱ ᱨᱮ ᱟᱵᱚ ᱡᱩᱫᱤ ᱵᱚᱱ ᱨᱟᱹᱥᱠᱟᱹ ᱨᱚᱢᱚᱡᱟ ᱛᱚᱵᱮ ᱠᱷᱟᱱ ᱱᱚᱣᱟ ᱫᱚ ᱮᱠᱟᱞ ᱜᱮ ᱵᱟᱭ ᱥᱚᱵᱷᱟᱜᱼᱟ ᱟᱨ ᱱᱟᱦᱟᱜ ᱟᱭᱢᱟ ᱴᱚᱴᱷᱟ ᱠᱚᱨᱮᱜ ᱧᱮᱞᱚᱜ ᱠᱟᱱᱟ ᱡᱮ ᱱᱚᱝᱠᱟ ᱦᱩᱞ ᱢᱟᱦᱟ ᱫᱤᱱ ᱨᱮ ᱦᱚᱸ ᱟᱫᱚᱢᱼᱼ ᱥᱟᱱᱛᱟᱲ ᱠᱚ ᱡᱟᱦᱟᱸᱭ ᱠᱚᱫᱚ ᱥᱤᱠᱷᱱᱟᱹᱛ ᱠᱟᱛᱮᱜ ᱦᱚᱸ ᱢᱟᱱᱮ ᱵᱟᱠᱚ ᱫᱤᱥᱟᱹᱭ ᱮᱫᱟ ᱡᱮ, ᱡᱮ ᱟᱵᱚ ᱪᱮᱫ ᱪᱤᱠᱟᱹ ᱞᱟᱹᱠᱛᱤ ᱛᱟᱵᱚᱱᱟ ᱪᱮᱫ ᱵᱟᱝ ᱪᱤᱠᱟᱹ ᱞᱟ. ᱠᱛᱤ ᱛᱟᱵᱚᱱᱟ ᱩᱱᱠᱩ ᱫᱚ ᱱᱚᱝᱠᱟᱱ ᱫᱤᱱ ᱨᱮ ᱟᱭᱢᱟ ᱯᱨᱳᱜᱨᱟᱢ ᱛᱟᱨᱯᱚᱨ ᱩᱸᱜᱼᱼ ᱠᱤᱪᱷᱩ ᱚᱱᱠᱟᱱ ᱵᱮᱵᱟᱹᱲᱤᱡ ᱠᱟᱹᱢᱤ ᱠᱚ ᱠᱚᱨᱟᱣ ᱮᱫᱟ, ᱡᱟᱦᱟᱸ ᱫᱚ ᱟᱵᱚᱣᱟᱜ ᱥᱟᱶᱛᱟ ᱞᱟᱹᱜᱤᱫ ᱫᱚ ᱮᱠᱟᱞ ᱵᱟᱝ ᱞᱟᱹᱠᱛᱤ ᱞᱟᱹᱠᱛᱤ ᱛᱟᱦᱮᱸ ᱠᱟᱱᱟ᱾ ᱟᱫᱚ ᱱᱚᱝᱠᱟᱱ ᱠᱟᱹᱢᱤ ᱠᱚᱨᱟᱣ ᱞᱮᱠᱷᱟᱱ ᱫᱚ ᱟᱵᱚᱣᱟᱜ ᱥᱟᱶᱛᱟ ᱜᱮ ᱵᱟᱹᱲᱤᱡᱚᱜᱼᱟ, ᱮᱴᱟᱜ ᱮᱴᱟᱜ ᱡᱟᱦᱟᱸᱭ ᱦᱚᱲ ᱠᱚ ᱧᱮᱞ ᱞᱮᱠᱷᱟᱱᱼᱼ ᱟᱱ ᱩᱱᱠᱩ ᱠᱚ ᱢᱚᱱᱮᱭᱟ ᱵᱟ ᱱᱩᱠᱩ ᱫᱚ ᱫᱩᱠ ᱫᱤᱱ ᱨᱮᱦᱚᱸ ᱠᱚ ᱨᱟᱹᱥᱠᱟᱹᱭ ᱮᱫᱟ ᱛᱚᱵᱮ ᱠᱷᱟᱱ ᱱᱩᱠᱩᱣᱟᱜ ᱫᱚ᱾ ᱵᱩᱫ ᱟᱹᱠᱤᱞ ᱫᱚ ᱚᱠᱟᱭ ᱮᱱ ᱛᱟᱠᱚᱣᱟ ᱟᱵᱚ ᱪᱮᱛᱟᱱ ᱨᱮ ᱠᱩᱠᱞᱤ ᱨᱟᱠᱟᱵᱼᱟ ᱟᱢ ᱪᱮᱫ ᱮᱢ ᱞᱟᱹᱭᱟ ᱱᱚᱣᱟᱼᱼ
ᱱᱚᱣᱟ ᱫᱚ ᱮᱠᱫᱚᱢ ᱥᱟᱹᱦᱤ ᱠᱟᱛᱷᱟ ᱠᱟᱱ ᱜᱮᱭᱟ᱾ ᱱᱚᱝᱠᱟᱱ ᱦᱚᱲ ᱠᱚᱦᱚᱸ ᱵᱚᱱ ᱟᱵᱚ ᱵᱚᱱ ᱧᱮᱞ ᱠᱮᱫ ᱠᱚᱣᱟ ᱡᱟᱦᱟᱸᱭ ᱠᱚᱫᱚ ᱮᱢ ᱯᱚᱛᱼᱼ ᱱᱚᱝᱠᱟ ᱠᱚ ᱠᱟᱹᱢᱤᱭ ᱮᱫᱟ ᱩᱱᱠᱩ ᱢᱮᱱ ᱠᱷᱟᱱ ᱱᱚᱣᱟ ᱫᱚ ᱮᱠᱫᱚᱢ ᱜᱮ ᱵᱟᱹᱲᱤᱡ ᱡᱤᱱᱤᱥ ᱠᱟᱱ ᱜᱮᱭᱟ᱾ ᱥᱟᱶ ᱛᱮ ᱤᱧᱦᱚᱸ ᱱᱚᱣᱟ ᱟᱨᱠᱚᱧᱼᱼ ᱢᱚᱱᱮᱭᱟ ᱡᱟᱦᱟᱸ ᱫᱚᱼᱼ ᱟᱵᱚᱣᱟᱜ ᱱᱚᱣᱟ ᱡᱟᱦᱟᱸ ᱦᱩᱞ ᱢᱟᱦᱟ ᱠᱟᱱᱟ ᱚᱱᱟ ᱡᱟᱛᱮ, ᱚᱱ ᱵᱳᱭ ᱨᱮ ᱠᱷᱟᱛᱟ ᱠᱚᱞᱚᱢ ᱨᱮ ᱡᱟᱛᱮ ᱚᱞ ᱛᱟᱦᱮᱱ ᱢᱟ᱾ ᱵᱟᱝ ᱠᱷᱟᱱ ᱡᱟᱛᱮ ᱱᱟᱦᱟᱜᱼᱼ ᱦᱤᱡᱩᱜ ᱠᱟᱱᱟ ᱩᱱᱠᱩ ᱦᱚᱸ ᱡᱚᱛᱚ ᱧᱮᱞᱼᱼ ᱵᱟᱨᱮᱱ ᱢᱟᱦᱟ ᱢᱤᱫᱴᱟᱝ ᱛᱟᱦᱮᱸ ᱠᱟᱱᱟ ᱥᱮ ᱩᱱ ᱚᱠᱛᱚ ᱪᱮᱫ ᱦᱩᱭ ᱞᱮᱱᱟ᱾ ᱪᱮᱫᱟᱜ ᱪᱮᱫᱟᱜ ᱯᱷᱟᱱᱥᱮᱱ ᱠᱚ ᱵᱟᱝ ᱦᱩᱭᱩᱜ ᱠᱟᱱᱟ, ᱪᱮᱫᱟᱜ ᱱᱚᱣᱟ ᱨᱮ ᱦᱚᱲ ᱠᱚ ᱡᱟᱣᱨᱟᱜ ᱠᱟᱱᱟ? ᱪᱮᱫᱟᱜ ᱱᱚᱣᱟᱴᱟᱜ ᱩᱱᱟᱹᱜᱼᱼ ᱫᱟᱢᱟ ᱫᱟ ᱱᱚᱣᱟ ᱪᱮᱛᱟᱱ ᱩᱱᱟᱹᱜ ᱵᱟᱹᱲᱛᱤ ᱜᱩᱨᱩᱛᱼᱼ ᱛᱚ ᱮᱢᱟᱜ ᱠᱟᱱᱟ, ᱦᱩᱞ ᱢᱟᱦᱟᱱᱟᱜ ᱢᱮᱱᱼᱼ ᱡᱤᱱᱤᱥ ᱫᱚ ᱪᱮᱫ ᱛᱟᱦᱮᱸ ᱠᱟᱱᱟ ᱪᱮᱫ ᱠᱷᱟᱹᱛᱤᱨ ᱦᱩᱞ ᱢᱟᱦᱟ ᱠᱚᱵᱚᱱ ᱢᱟᱱᱟᱣ ᱵᱟᱲᱟᱭ ᱮᱫᱟ᱾ ᱱᱚᱣᱟ ᱠᱚ ᱡᱟᱛᱮ ᱯᱩᱛᱷᱤ ᱛᱟᱞᱟ ᱨᱮ ᱦᱚᱸ ᱚᱞ ᱠᱚ ᱛᱟᱦᱮᱱ ᱞᱮᱠᱷᱟᱱ ᱟᱨᱦᱚᱸ ᱟᱹᱰᱤ ᱜᱮ ᱱᱟᱯᱟᱭᱚᱜᱼᱟ᱾ ᱟᱢ ᱪᱮᱜ ᱢᱚᱱᱮ ᱫᱟᱢ
ᱦᱳᱭ ᱱᱚᱣᱟ ᱟᱢ ᱡᱟᱦᱟᱸ ᱟᱢ ᱞᱟᱹᱭ ᱠᱮᱫᱟ ᱡᱮ ᱯᱩᱛᱷᱤ ᱛᱟᱞᱟ ᱨᱮᱦᱚᱸ ᱚᱞ ᱛᱟᱦᱮᱸ ᱞᱮᱱᱠᱷᱟᱱ ᱟᱹᱰᱤ ᱱᱟᱯᱟᱭ ᱠᱚᱜᱼᱟ᱾ ᱱᱚᱝᱠᱟ ᱢᱟ ᱚᱞ ᱫᱚ ᱢᱮᱱᱟᱜ ᱜᱮᱭᱟ ᱟᱫᱚ ᱟᱵᱚ ᱜᱮ ᱦᱳᱭ ᱛᱚ ᱵᱟᱵᱚᱱ ᱯᱟᱸᱡᱟ ᱧᱟᱢ ᱠᱟᱫᱟ ᱥᱮ ᱵᱟᱵᱚᱱ᱾ ᱯᱟᱲᱦᱟᱣ ᱧᱟᱢ ᱠᱟᱫᱟ ᱱᱚᱝᱠᱟ ᱦᱚᱸ ᱦᱩᱭ ᱫᱟᱲᱮᱭᱟᱜᱼᱟ᱾ ᱮᱱᱠᱷᱟᱱ ᱫᱚ ᱯᱩᱛᱷᱤ ᱠᱚ ᱛᱟᱞᱟ ᱨᱮᱫᱚ ᱚᱞ ᱫᱚ ᱢᱮᱱᱟᱜ ᱜᱮᱭᱟ ᱩᱸ ᱥᱟᱱᱛᱟᱲ ᱠᱚᱣᱟᱜ ᱾ ᱦᱩᱞ ᱨᱮᱱᱟᱜ ᱠᱟᱛᱷᱟ ᱠᱚ ᱱᱚᱣᱟ ᱠᱚᱫᱚ ᱟᱭᱢᱟ ᱯᱩᱛᱷᱤ ᱨᱮᱜᱮ ᱚᱞ ᱢᱮᱱᱟᱜ ᱟᱠᱟᱫᱟ᱾ ᱟᱫᱚ ᱟᱵᱚᱜ ᱜᱮ ᱦᱳᱭ ᱛᱚ ᱡᱮ ᱵᱟᱵᱚᱱ ᱯᱟᱲᱦᱟᱣ ᱧᱟᱢ ᱠᱟᱫᱟ ᱥᱮ ᱟᱭᱢᱟ ᱟᱫᱚᱢ ᱟᱫᱚᱢ᱾ ᱟᱨ ᱤᱧ ᱫᱩᱧ ᱢᱮᱱᱟ ᱡᱮ ᱱᱚᱝᱠᱟᱱ ᱦᱩᱞ ᱢᱟᱦᱟ ᱞᱮᱠᱟᱱ ᱫᱤᱱ ᱨᱮᱫᱚ᱾ ᱟᱵᱚ ᱫᱚ ᱱᱚᱝᱠᱟᱱ ᱯᱨᱳᱜᱨᱟᱢ ᱥᱮ ᱯᱚᱨᱚᱵᱽ ᱮᱱᱮᱡ ᱱᱚᱣᱟ ᱠᱚ ᱵᱟᱝ ᱥᱟᱯᱲᱟᱣ ᱠᱟᱛᱮᱫ ᱟᱵᱚ ᱫᱚᱧ ᱛᱟᱵᱚᱱᱟ ᱟᱵᱚᱱ ᱡᱟᱦᱟᱸ ᱦᱩᱰᱤᱧ ᱜᱟᱭᱟᱱ ᱠᱚ ᱢᱮᱛᱟᱜ ᱠᱟᱱᱟ, ᱡᱟᱦᱟᱸ ᱦᱩᱰᱤᱧ ᱪᱷᱳᱴᱳ ᱱᱟᱴᱚᱠ᱾ ᱚᱱᱠᱟᱱᱟᱜ ᱥᱟᱯᱲᱟᱣ ᱠᱟᱛᱮᱜ ᱟᱵᱚ ᱫᱚ ᱱᱚᱣᱟ ᱦᱩᱞ ᱢᱟᱦᱟ ᱫᱤᱱ ᱫᱚ ᱟᱵᱚ᱾ ᱱᱟᱯᱟᱭ ᱞᱮᱠᱟᱛᱮ ᱢᱤᱫᱴᱟᱝ ᱦᱩᱰᱤᱧ ᱜᱟᱭᱟᱱ ᱥᱮ ᱩᱫᱩᱜ ᱠᱟᱛᱮᱫ ᱡᱮ ᱟᱵᱚ ᱦᱩᱞ ᱢᱟᱸᱦᱟ ᱨᱮ ᱪᱮᱫ ᱞᱮᱠᱟ ᱦᱩᱭ ᱞᱮᱱᱟ ᱪᱮᱫ ᱞᱮᱠᱟ ᱵᱟᱝ᱾ ᱱᱚᱣᱟ ᱜᱮ ᱟᱵᱚ ᱩᱱᱠᱩ ᱜᱟᱭᱟᱱ ᱨᱮᱱ ᱪᱩᱨᱤᱛ ᱛᱟᱞᱟᱛᱮ ᱡᱩᱫᱤ ᱵᱚᱱ ᱩᱫᱩᱜ ᱥᱚᱫᱚᱨ ᱛᱚᱵᱮ ᱠᱷᱟᱱ ᱟᱵᱚᱨᱮᱱ ᱡᱟᱦᱟᱸᱭ ᱩᱸ ᱡᱟᱦᱟᱸᱭ ᱢᱮᱛᱟ ᱠᱚᱢ ᱱᱩᱠᱩ᱾ ᱵᱷᱩᱢᱮᱨ ᱟᱠᱟᱱ᱾ ᱵᱟᱵᱟ ᱦᱚᱲ ᱥᱮ ᱟᱭᱳ ᱦᱚᱲ ᱠᱚ ᱱᱩᱠᱩ ᱵᱩᱡᱷᱟᱹᱣ ᱧᱟᱢ ᱫᱟᱲᱮᱭᱟ ᱪᱮᱫᱟᱜ ᱩᱱᱠᱩ ᱯᱩᱛᱷᱤ ᱯᱚᱛᱚᱵ ᱠᱚᱢᱟ ᱵᱟᱝ ᱯᱟᱲᱦᱟᱣ ᱫᱟᱲᱮᱭᱟᱜᱼᱟ᱾ ᱥᱮ ᱛᱟᱦᱚᱞᱮ ᱩᱱᱠᱩ ᱫᱚ ᱚᱸᱰᱮ ᱠᱷᱚᱜ᱾ ᱜᱟᱭᱟᱱ ᱠᱚ ᱧᱮᱞ ᱛᱟᱞᱟᱛᱮ ᱩᱱᱠᱩ ᱠᱚ ᱵᱩᱡᱷᱟᱹᱣ ᱧᱟᱢ ᱫᱟᱲᱮᱭᱟᱜᱼᱟ ᱡᱮ ᱱᱚᱣᱟ ᱫᱚ ᱱᱚᱝᱠᱟ᱾ ᱱᱚᱝᱠᱟ ᱦᱩᱭ ᱞᱮᱱ ᱛᱟᱵᱚᱱᱟ ᱦᱩᱞ ᱢᱟᱦᱟ ᱱᱚᱣᱟ ᱡᱟᱦᱟᱸ ᱦᱩᱞ ᱢᱟᱦᱟ ᱟᱵᱚ ᱯᱟᱨᱚᱢ ᱟᱠᱟᱱᱟ ᱡᱮ ᱱᱚᱝᱠᱟ ᱱᱚᱝᱠᱟ᱾ ᱱᱚᱣᱟ ᱫᱚ ᱦᱩᱭ ᱞᱮᱱᱟ ᱛᱚᱵᱮ ᱠᱷᱟᱱ ᱩᱱᱠᱩ ᱦᱚᱸ ᱟᱹᱰᱤ ᱱᱟᱯᱟᱭ ᱛᱮᱠᱚ ᱵᱩᱡᱷᱟᱹᱣ ᱧᱟᱢᱟ, ᱚᱱᱟ ᱵᱟᱫ ᱠᱟᱛᱮ ᱡᱟᱦᱟᱸ ᱦᱩᱰᱤᱧ ᱩᱢᱮᱨ ᱨᱮᱱ ᱜᱤᱫᱟᱹ ᱜᱤᱫᱽᱨᱟᱹ ᱠᱚ ᱩᱱᱠᱩᱣᱟᱜ ᱦᱚᱸ ᱦᱩᱰᱤᱧ ᱩᱢᱮᱨ ᱠᱷᱚᱱ ᱜᱮ᱾ ᱟᱵᱚᱨᱮᱱ ᱵᱤᱨ ᱵᱟᱱᱴᱟ ᱠᱚ ᱪᱮᱛᱟᱱ ᱢᱚᱱᱮ ᱫᱚ ᱞᱟᱣᱮᱨᱚᱜ ᱛᱟᱠᱚᱣᱟ ᱥᱮ᱾ ᱩᱱᱠᱩ ᱫᱚ ᱟᱠᱚᱣᱟᱜ ᱦᱚᱠ ᱟᱹᱭᱫᱟᱨ ᱦᱟᱛᱟᱣ ᱞᱟᱹᱜᱤᱫ ᱞᱟᱹᱲᱦᱟᱹᱭ ᱨᱮᱱᱟᱜ ᱢᱟᱱᱮ᱾ ᱢᱚᱱᱮ ᱛᱮᱭᱟᱨᱚᱜ ᱛᱟᱠᱚᱣᱟ ᱚᱱᱠᱟ ᱞᱮᱠᱟ ᱡᱩᱫᱤ ᱟᱵᱚ ᱵᱚᱱ ᱠᱚᱨᱟᱣ ᱫᱟᱲᱮ ᱠᱮᱭᱟ ᱦᱩᱰᱤᱧ ᱜᱟᱭᱟᱱ ᱠᱚ᱾ ᱛᱚᱵᱮ ᱠᱷᱟᱱ ᱤᱧᱫᱩᱧ ᱢᱚᱱᱮᱭᱟ ᱟᱹᱰᱤ ᱵᱮᱥ ᱠᱚᱜᱼᱟ᱾
ᱮᱠᱫᱚᱢ ᱥᱟᱹᱨᱤ ᱠᱟᱛᱷᱟ ᱤᱧ ᱱᱚᱣᱟ ᱨᱮ ᱮᱠᱫᱚᱢ ᱢᱤᱫ ᱢᱚᱛ ᱜᱮ ᱢᱤᱱᱟᱹᱧᱟ᱾ ᱠᱟᱨᱚᱱ ᱤᱧᱦᱚᱸ ᱡᱚᱠᱷᱚᱱ ᱠᱤᱪᱷᱩ ᱫᱤᱱ ᱞᱟᱦᱟ ᱜᱮ᱾ ᱵᱟᱨ ᱯᱮ ᱵᱚᱪᱷᱚᱨ ᱢᱟᱲᱟᱝ ᱚᱱᱟ ᱠᱷᱚᱱ ᱦᱚᱸ ᱞᱟᱦᱟ᱾ ᱦᱳᱥᱴᱮᱞ ᱨᱮ ᱡᱚᱠᱷᱚᱱᱤᱧ ᱛᱟᱦᱮᱱ ᱠᱟᱱ ᱛᱟᱦᱮᱸ ᱩᱱ ᱚᱠᱛᱚ ᱟᱞᱮ ᱨᱮᱱ ᱢᱟᱪᱮᱫ᱾ ᱩᱱᱠᱩ ᱥᱟᱶ ᱛᱮ ᱟᱞᱮ ᱱᱤᱡᱮ ᱜᱮ ᱚᱱᱠᱟᱱ ᱟᱜ ᱦᱩᱰᱤᱧ ᱜᱟᱭᱟᱱ ᱞᱮ ᱠᱚᱨᱟᱣ ᱮᱫ ᱛᱟᱦᱮᱸᱫ᱾ ᱦᱩᱞ ᱢᱟᱦᱟ ᱤᱫᱤ ᱠᱟᱛᱮᱜ ᱛᱚ ᱚᱱᱟ ᱨᱮᱱᱟᱜ ᱠᱟᱛᱷᱟᱢ ᱫᱤᱥᱟᱹ ᱟᱫᱤᱧᱟ᱾ ᱦᱮᱸ ᱩᱱ ᱚᱠᱛᱚ ᱥᱟᱹᱨᱤ ᱜᱮ ᱟᱹᱰᱤ ᱟᱭᱢᱟ ᱜᱟᱱ ᱦᱚᱲ ᱠᱚ᱾ ᱟᱹᱭᱠᱟᱹᱣ ᱫᱟᱲᱮᱭ ᱟᱜ ᱠᱟᱱ ᱛᱟᱦᱮᱸᱫ ᱡᱮ ᱚᱠᱟ ᱞᱮᱠᱟ ᱟᱱᱟᱴ ᱡᱟᱦᱟ᱾ ᱥᱤᱫᱩ ᱠᱟᱹᱱᱩ ᱠᱤᱱ ᱧᱟᱢ ᱞᱮᱫᱟ ᱡᱟᱸᱦᱟᱭ ᱥᱟᱢᱟ‌ ᱥᱟᱢᱟᱝ ᱨᱮ ᱦᱚᱲ ᱤᱡ ᱧᱮᱧᱮᱞ ᱤᱡ ᱢᱮᱱᱟᱭᱟᱭ᱾ ᱩᱱᱤ ᱦᱚ ᱚᱱᱟ ᱚᱱᱟ ᱜᱟᱭᱟᱱ ᱛᱟᱞᱟ ᱛᱮ ᱩᱱᱤ ᱦᱚᱭ ᱟᱹᱭᱠᱟᱹᱣ ᱧᱟᱢ ᱮᱫ ᱛᱟᱦᱮᱸᱫ ᱡᱮ᱾ ᱚᱠᱟ ᱟᱱᱟᱴ ᱩᱱᱠᱩ ᱠᱚ ᱾ ᱪᱮᱫᱟᱜ ᱟᱞᱮ ᱠᱚᱦᱚᱸ ᱚᱱᱠᱟ ᱜᱮᱞᱮ ᱥᱟᱯᱲᱟᱣ ᱞᱮᱱᱟ ᱥᱮ ᱚᱱᱠᱟ ᱜᱮᱞᱮ ᱱᱟᱴᱚᱠ ᱮᱫ ᱛᱟᱦᱮᱸᱫ᱾ ᱡᱟᱛᱮ ᱥᱟᱱᱟᱢ ᱦᱚᱲ ᱠᱚ ᱩᱱ ᱚᱠᱛᱚ ᱡᱟᱦᱟ ᱜᱷᱚᱴᱟᱣ ᱞᱮᱱᱟ᱾ ᱱᱤᱛᱳᱜ ᱢᱮᱛᱟᱜ ᱟᱞᱮ᱾ ᱢᱤᱫ ᱴᱟᱝ ᱜᱟᱭᱟᱱ ᱛᱟᱞᱟ ᱛᱮᱞᱮ ᱩᱫᱩᱜ ᱥᱚᱫᱚᱨ ᱫᱟᱲᱮᱭᱟ ᱠᱟᱱᱟ ᱡᱮ ᱚᱠᱟ ᱞᱮᱠᱟ ᱡᱤᱱᱤᱥ ᱴᱟᱜ ᱾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
ᱫᱚ ᱥᱟᱱᱟᱢ ᱦᱚᱲ ᱠᱚ ᱵᱩᱡᱷᱟᱹᱣ ᱧᱟᱢ ᱮᱠᱫᱚᱢ ᱥᱟᱹᱨᱤ ᱠᱟᱛᱷᱟ ᱠᱟᱱ᱾ ᱡᱷᱚᱛᱚ ᱦᱚᱲ ᱜᱮ ᱢᱤᱫ ᱴᱟᱝ ᱢᱚᱱᱮ ᱨᱮ ᱞᱟᱜᱟᱣ ᱟᱠᱚᱣᱟ᱾
ᱦᱳᱭ ᱚᱱᱟ ᱫᱚ ᱮᱠᱟᱞ ᱥᱟᱹᱨᱤ ᱠᱟᱛᱷᱟ ᱜᱮ ᱡᱮ ᱱᱚᱝᱠᱟ ᱡᱩᱫᱤ ᱟᱵᱚ ᱦᱩᱰᱤᱧ ᱜᱟᱭᱲᱱ ᱛᱟᱞᱟ ᱛᱮ ᱟᱨ ᱵᱟᱝ᱾ ᱢᱟᱱᱮ ᱡᱟᱦᱟ ᱱᱟᱜ ᱫᱚ ᱧᱮᱞ ᱥᱮ ᱧᱮᱞ ᱟᱸᱡᱚᱢ ᱵᱟᱱᱟᱨ ᱢᱤᱫ ᱥᱟᱶ ᱛᱮ ᱦᱩᱭ ᱞᱮᱱ ᱠᱷᱟᱱ ᱛᱚᱵᱮ ᱠᱷᱟᱱ ᱫᱚ ᱟᱵᱚ᱾ ᱚᱱᱟ ᱡᱟᱦᱟ ᱞᱮᱠᱟᱱ ᱩᱢᱮᱨᱟᱱ ᱦᱚᱲ ᱜᱮ ᱚᱱᱟ ᱟᱸᱜᱚᱪ ᱥᱮ ᱟᱯᱱᱟᱨ ᱛᱮ ᱟᱹᱰᱤ ᱡᱟᱹᱥᱛᱤ ᱚᱠᱛᱚ ᱵᱟᱝ ᱞᱟᱜᱟᱣ ᱟᱭᱟ ᱟᱨ ᱛᱟᱞᱦᱮ ᱠᱷᱟᱱ ᱩᱱᱤ ᱫᱚ ᱚᱱᱟ ᱟᱹᱰᱤ ᱥᱚᱞᱦᱮ ᱛᱮ ᱟᱸᱜᱚᱪ ᱫᱟᱲᱮᱜ-ᱟᱭ ᱡᱮ ᱪᱮᱫ ᱞᱮᱠᱟ ᱦᱳᱭ ᱞᱮᱱᱟ ᱪᱮᱫ ᱞᱮᱠᱟ ᱵᱟᱝ ᱦᱳᱭ ᱞᱮᱱᱟ। ᱱᱚᱣᱟ ᱠᱟᱛᱷᱟ ᱜᱮ ᱟᱵᱚ ᱡᱩᱫᱤ ᱚᱱᱟ ᱜᱟᱭᱟᱱ ᱛᱟᱞᱟ ᱥᱮ ᱦᱩᱰᱤᱧ ᱜᱟᱭᱟᱱ ᱛᱟᱞᱟ ᱛᱮ ᱵᱚᱱ ᱩᱫᱩᱜ ᱥᱚᱫᱚᱨᱟ ᱛᱚᱵᱮ ᱠᱷᱟᱱ ᱫᱚ ᱟᱹᱰᱤ ᱱᱟᱯᱟᱭ ᱠᱚᱜᱼᱟ।
ᱟᱫᱚ
ᱟᱪᱪᱷᱟ ᱜᱚᱝᱠᱮ ᱟᱞᱟᱝ ᱟᱜ ᱚᱠᱛᱚ ᱠᱚ ᱦᱩᱭᱱᱟ ᱱᱤᱛ ᱫᱚ ᱟᱨ ᱱᱚᱣᱟ ᱱᱤᱛᱚᱜ ᱜᱟᱞᱢᱟᱨᱟᱣ ᱫᱚ ᱱᱚᱝᱠᱟ ᱜᱮᱞᱟᱝ ᱨᱚᱯᱚᱲᱟ ᱟᱨᱦᱚᱸ ᱱᱟᱦᱟᱜ ᱫᱚᱥᱟᱨ ᱜᱟᱞᱢᱟᱨᱟᱣ ᱨᱮ ᱠᱩᱨᱩᱢᱩᱴᱩ ᱞᱟᱝ ᱡᱮ ᱱᱟᱯᱟᱭ ᱛᱮ ᱨᱚᱯᱚᱲ ᱨᱮᱱᱟᱜ। ᱢᱟ ᱮᱱᱠᱷᱟᱱ ᱛᱟᱞᱦᱮ ᱱᱤᱛ ᱫᱚ ᱚᱱᱠᱟ ᱜᱮᱞᱟᱝ ᱨᱚᱯᱚᱲᱟ।
ᱱᱟᱯᱟᱭ ᱜᱮ ᱴᱷᱤᱠ ᱜᱮᱭᱟ। ᱡᱚᱦᱟᱨ ᱜᱮ ᱢᱟ।
ᱦᱮᱸ ᱡᱚᱦᱟᱨ ᱜᱮ।